ᱦᱩᱸ ᱦᱮᱞᱳ ᱜᱚᱢᱠᱮ ᱡᱚᱦᱟᱨ ᱜᱮ᱾
ᱜᱮᱭᱟ, ᱨᱚᱲ ᱟᱸᱡᱚᱢ ᱧᱟᱢᱚᱜ ᱠᱟᱱᱟ ᱛᱚ ᱴᱷᱤᱠ ᱴᱷᱟᱠ ᱧᱚᱜ?
ᱦᱮᱸ ᱨᱚᱲ ᱟᱸᱡᱚᱢ ᱧᱚᱜ ᱠᱟᱱ ᱜᱮᱭᱟ᱾
ᱟᱪᱪᱷᱟ ᱦᱮᱸ ᱱᱤᱭᱟᱹ ᱜᱷᱟᱹᱲᱤ ᱫᱚ ᱵᱮᱥ ᱵᱷᱟᱲᱟ ᱜᱮᱭᱟᱢ?
ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟᱟᱜᱮ ᱢᱤᱱᱟᱹᱧᱟ ᱚᱲᱟᱜ ᱦᱚᱲᱦᱚᱸ ᱱᱟᱯᱟᱭ ᱵᱟᱲᱟᱜᱮ ᱦᱮᱸᱱᱟᱜ ᱠᱚᱣᱟ, ᱟᱯᱮᱜᱮ ᱪᱮᱫ ᱞᱮᱠᱟ ᱦᱮᱸᱱᱟᱜ ᱯᱮᱭᱟ?
ᱟᱞᱮ ᱵᱟᱲᱟᱭ ᱜᱮᱭᱟᱞᱮ ᱵᱮᱥ ᱠᱷᱟᱱ ᱡᱟ ᱜᱚᱢᱠᱮᱧ ᱢᱮᱱᱮᱫ ᱛᱟᱦᱮᱸᱱᱟ ᱡᱮ ᱟᱵᱚ ᱥᱟᱱᱛᱟᱲ ᱟᱵᱚ ᱟᱵᱚ ᱥᱟᱱᱛᱟᱲ ᱥᱟᱶᱛᱟ ᱨᱮ ᱮᱱᱮᱡ ᱥᱮᱨᱮᱧ ᱠᱚ ᱟᱯᱮ ᱥᱮᱱᱟᱜ ᱮᱱᱮᱡ ᱥᱮᱨᱮᱧ ᱠᱚ ᱪᱮᱫ ᱠᱚ ᱢᱮᱱᱟᱜ ᱜᱮᱭᱟ ᱚᱱᱟ ᱠᱚ ᱟᱥᱟ ᱛᱱᱟᱜ ᱮᱱᱮᱡ ᱥᱮᱨᱮᱧ ᱱᱤᱭᱟᱹ ᱠᱟᱹᱴᱤᱡ ᱞᱟᱝ ᱛᱷᱩᱛᱤ ᱧᱚᱜᱟ ᱾
ᱟᱪᱪᱷᱟ ᱱᱟᱯᱟᱭ ᱜᱚᱢᱠᱮ ᱱᱟᱯᱟᱭ ᱠᱩᱠᱞᱤ ᱜᱚᱢᱠᱮ ᱾ ᱴᱷᱤᱠ ᱜᱮᱭᱟ ᱠᱷᱟᱱ ᱢᱟᱞ ᱮᱦ ᱮᱛᱚᱦᱚᱵ ᱛᱟᱞᱟᱝ ᱢᱮ ᱾
ᱟᱪᱪᱷᱟ ᱜᱚᱝᱠᱮ ᱟᱯᱮ ᱥᱮᱫ ᱚᱱᱠᱟᱱᱟᱜ ᱮᱱᱮᱡ ᱥᱮᱨᱮᱧ ᱥᱮ ᱯᱟᱛᱟ ᱯᱚᱨᱚᱵᱽ ᱪᱮᱫ ᱞᱮᱠ ᱠᱟᱱᱟᱜ ᱠᱚ ᱧᱮᱞ ᱧᱟᱢᱚᱜ ᱜᱮᱭᱟ? ᱥᱮ ᱦᱟᱱᱛᱮ ᱟᱯᱮ ᱥᱮᱱᱟᱜ ᱠᱟᱹᱴᱤᱡ ᱮᱢ ᱞᱟᱹᱭ ᱞᱮᱠᱷᱟᱱ ᱵᱷᱟᱜᱤ ᱠᱚᱜᱼᱟ ᱾
ᱟᱞᱮ ᱥᱮᱜ
ᱦᱮᱸ ᱜᱚᱝᱠᱮ ᱟᱞᱮᱥᱮᱜ ᱦᱩᱭ ᱫᱚ ᱟᱭᱢᱟ ᱜᱮ ᱦᱩᱭᱩᱜᱼᱟ ᱱᱚᱛᱮ ᱡᱮᱢᱚᱱ ᱾ ᱵᱚᱨᱚ ᱯᱟᱛᱟ, ᱯᱚᱲᱟᱰᱤ ᱯᱟᱛᱟ ᱚᱱᱟ ᱠᱚᱨᱮ ᱫᱚ ᱥᱩᱫᱩ ᱜᱟᱭᱟᱱ ᱟᱨ ᱯᱟᱛᱟ ᱮᱱᱮᱡ ᱜᱮ ᱧᱮᱞ ᱧᱟᱢ ᱵᱟᱲᱟᱜᱼᱟ ᱾ ᱛᱟᱯᱚᱨᱮ ᱚᱝᱠᱟ ᱯᱚᱲᱟᱰᱤ ᱯᱟᱛᱟ ᱫᱚ, ᱦᱮᱸ ᱚᱸᱰᱮ ᱦᱚᱸ ᱚᱝᱠᱟᱜᱮ ᱜᱟᱭᱟᱱ ᱟᱨ ᱯᱟᱛᱟ ᱮᱱᱮᱡ ᱜᱮ ᱧᱮᱞ ᱵᱟᱲᱟᱜᱼᱟ ᱾ ᱚᱛᱳ ᱦᱚᱲ ᱠᱚᱫᱚ ᱟᱭᱢᱟ ᱟᱭᱢᱟ ᱴᱚᱴᱷᱟ ᱠᱚᱨᱮᱱ ᱠᱚ ᱦᱤᱡᱩᱜ ᱜᱮᱭᱟ ᱥᱮ ᱮᱢᱱᱤ ᱵᱟᱭᱨᱮ ᱫᱤᱥᱚᱢ ᱠᱚᱨᱮᱱ ᱦᱚᱠᱚ ᱦᱮᱡ ᱥᱮᱴᱮᱨᱚᱜ ᱜᱮᱭᱟ ᱾ ᱟᱯᱮ ᱥᱮᱜ ᱜᱮ ᱪᱮᱜ ᱞᱮᱠᱟ ᱦᱩᱭ ᱵᱟᱲᱟᱜ ᱜᱮᱭᱟ ᱚᱠᱟ ᱠᱚᱨᱮ ᱦᱩᱭᱩᱜ ᱜᱮᱭᱟ ᱟᱨ?
ᱤᱱᱟᱹ ᱜᱚᱝᱠᱮ ᱚᱝᱠᱟ ᱯᱟᱛᱟ ᱠᱚᱫᱚ ᱱᱟᱜ ᱪᱷᱳᱴᱳ ᱠᱷᱟᱴᱚ ᱦᱩᱭᱩᱜ ᱜᱮᱭᱟ ᱾ ᱚᱝᱠᱟ ᱡᱟᱠ ᱡᱚᱢᱚᱠ ᱧᱚᱜ ᱛᱚ ᱦᱟᱨᱟ ᱧᱚᱜ ᱦᱩᱭᱩᱜ-ᱟ, ᱠᱤᱱᱛᱩ ᱮᱢᱱᱤ ᱪᱷᱳᱴᱚ ᱠᱷᱟᱴᱳ ᱯᱟᱛᱟ ᱯᱟᱛᱟ ᱵᱚᱸᱜᱟ ᱠᱟᱛᱮᱫ ᱡᱟᱦᱟᱸ ᱯᱟᱛᱟ ᱦᱩᱭᱩᱜᱼᱟ ᱟᱨ ᱡᱟᱦᱟᱸ ᱱᱮᱸᱰᱟ ᱜᱚᱰᱟ ᱠᱟᱛᱮ ᱚᱱᱟ ᱯᱚᱨᱚᱵᱽ ᱮᱱᱮᱡ ᱠᱚ ᱜᱚᱝᱠᱮ ᱟᱞᱮ ᱫᱚ ᱦᱩᱭᱩᱜ ᱜᱮ ᱡᱟᱦᱟᱱᱟᱜ ᱟᱨᱠᱤ ᱯᱨᱟᱭᱤᱡᱽ ᱯᱨᱟᱭᱤᱡᱽ ᱫᱚᱦᱚ ᱠᱟᱛᱮᱫ ᱾ ᱡᱟᱦᱱᱟᱜ ᱚᱝᱠᱟᱱᱟᱜ ᱯᱨᱳᱜᱨᱟᱢ ᱠᱚ ᱠᱤᱪᱷᱩ ᱧᱮᱞ ᱧᱟᱢᱚᱜ ᱜᱮᱭᱟ ᱮᱱᱮᱜ ᱥᱮᱨᱮᱧ ᱠᱚ ᱟᱨᱠᱤ ᱟᱞᱮ ᱥᱮᱱ ᱢᱮᱱᱟᱜ ᱜᱮᱭᱟ ᱧᱮᱞᱚᱜ ᱜᱮᱭᱟ ᱱᱟᱜ ᱾
ᱟᱪᱪᱷᱟ ᱜᱚᱝᱠᱮ ᱟᱹᱰᱤ ᱱᱟᱯᱟᱭ ᱠᱟᱛᱷᱟ, ᱟᱪᱪᱷᱟ ᱛᱟᱦᱚᱞᱮ ᱜᱚᱝᱠᱮ
ᱩᱸ ᱯᱟᱛᱟ ᱯᱚᱨᱚᱵᱽ ᱠᱚᱨᱮ ᱫᱚ ᱢᱟᱱᱮ ᱮᱱᱮᱡ ᱠᱚᱫᱚ ᱯᱮ ᱟᱹᱜᱩ ᱠᱚᱣᱟ ᱢᱟᱱᱮ ᱟᱯᱮ ᱱᱮᱣ ᱛᱟ ᱜᱤᱨᱟᱹ ᱠᱮᱛᱮᱫ, ᱥᱮ ᱚᱱᱟ ᱫᱚ ᱩ ᱯᱨᱟᱭᱤᱡ ᱯᱮ ᱫᱚᱦᱚ ᱠᱟᱜᱼᱟ ᱚᱱᱟ ᱦᱤᱥᱟᱹᱵᱽ ᱛᱮ ᱯᱟᱛᱟ ᱯᱚᱨᱚᱵᱽ ᱫᱚ ᱦᱩᱭᱩᱜ ᱛᱟᱯᱮ ᱜᱮᱭᱟ?
ᱟᱨ ᱱᱮᱣᱛᱟ ᱵᱟᱝ ᱜᱚᱝᱠᱮ ᱟᱞᱮ ᱢᱮᱫᱴᱟᱝ ᱯᱨᱳᱜᱨᱟᱢ ᱞᱮ ᱥᱟᱯᱲᱟᱣ ᱠᱟᱜᱼᱟ ᱾ ᱚᱱᱟ ᱨᱮ ᱦᱚᱭ ᱛᱚ ᱠᱷᱮᱞᱳᱰ ᱠᱚᱞᱮ ᱫᱚᱦᱚᱭ ᱫᱟ ᱯᱚᱨᱚᱵ ᱮᱱᱮᱡ, ᱥᱟᱲᱯᱟ ᱮᱱᱮᱡ ᱟᱫᱚ ᱚᱱᱟᱨᱮ ᱦᱚᱭᱛᱳ ᱠᱤᱪᱷᱩ ᱮᱱᱴᱨᱤᱯᱷᱤ ᱞᱮ ᱫᱚᱦᱚ ᱠᱮᱜ-ᱟ ᱟᱫᱚ ᱟᱞᱮ ᱯᱨᱟᱭᱤᱡᱽ ᱞᱮ ᱫᱟᱱᱟ ᱾ ᱡᱮ ᱩᱱᱠᱩ ᱡᱟᱦᱟᱸᱭ ᱠᱚᱠᱚ ᱦᱤᱡᱩᱜᱼᱟ ᱩᱱᱠᱩ ᱨᱩᱥᱤᱠᱤᱭᱟᱹ ᱠᱚ ᱢᱮᱱᱟᱜ ᱠᱚᱣᱟ ᱚᱱᱠᱟ ᱫᱚ ᱠᱷᱚᱵᱚᱨ ᱠᱚ ᱧᱟᱢ ᱞᱮᱠᱷᱟᱱ ᱜᱮ ᱡᱮ ᱡᱟᱦᱟᱸ ᱢᱤᱫᱴᱟᱝ ᱟᱹᱜᱩ ᱠᱟᱛᱮᱜ ᱩᱱᱠᱩ ᱵᱷᱤᱛᱤᱨ ᱠᱚᱢᱯᱤᱴᱤᱥᱮᱱ ᱦᱩᱭᱩᱜᱼᱟ ᱟᱨᱠᱤ ᱩᱝᱠᱩ ᱵᱷᱤᱛ ᱵᱷᱤᱛᱤᱨ ᱨᱮ ᱚᱠᱚᱭ‌ ᱵᱮᱥ ᱧᱚᱜ ᱟᱨᱠᱤ ᱧᱮᱞ ᱡᱚᱝ ᱛᱮ ᱥᱟᱡᱟᱣ ᱥᱟᱯᱲᱟᱣ ᱾ ᱟᱵᱚᱣᱟᱜ ᱡᱟᱦᱟᱸ ᱥᱟᱶᱛᱟ ᱢᱮᱱᱟᱜ ᱛᱟᱵᱚᱱᱟ ᱚᱝᱠᱟ ᱦᱤᱥᱟᱹᱵ ᱠᱟᱛᱮᱫ
ᱦᱮᱸ ᱟᱪᱪᱷᱟ, ᱟᱪᱪᱷᱟ ᱱᱚᱜᱼᱚᱭ ᱡᱮ ᱢᱤᱫᱴᱮᱱ ᱱᱚᱣᱟ ᱫᱷᱟᱨᱟ ᱦᱮᱡ ᱠᱟᱱᱟ ᱡᱮ ᱰᱤᱡᱮ ᱞᱟᱜᱽᱲᱮ ᱰᱤᱡᱮ ᱞᱟᱜᱽᱲᱮ ᱫᱚ ᱟᱯᱮ ᱥᱮᱡ ᱫᱚ᱾ ᱩ ᱦᱩᱭ ᱵᱟᱲᱟᱜ ᱜᱮᱭᱟ ᱥᱮ ᱵᱟᱝ᱾
ᱟᱞᱮᱥᱮᱜ ᱫᱚ ᱰᱤᱡᱮ ᱞᱟᱜᱽᱲᱮ ᱫᱚ ᱵᱟᱝ ᱦᱩᱭᱩᱜ ᱜᱮᱭᱟ ᱠᱤᱱᱛᱩ ᱚᱱᱮ ᱱᱮᱛᱟᱨ ᱚᱱᱮ ᱯᱨᱳᱜᱨᱟᱢ᱾ ᱚᱨᱜᱮᱥ ᱠᱤᱪᱷᱩ ᱠᱤᱪᱷᱩ ᱢᱟᱹᱭ ᱵᱟᱹᱵᱩ ᱛᱟᱠᱚ ᱧᱮᱞᱚᱜ ᱠᱟᱱᱟ ᱟᱞᱮ ᱱᱚᱱᱛᱮ ᱦᱚᱸ᱾ ᱠᱤᱪᱷᱩ ᱠᱚ ᱰᱤᱡᱮ ᱞᱟᱝᱲᱮ ᱥᱮᱫ ᱜᱮᱠᱚ᱾ ᱵᱮᱥᱤ ᱠᱚ ᱠᱤᱱᱛᱩ ᱢᱚᱦᱰᱟ ᱪᱟᱞᱟᱜ᱾
ᱟᱪᱪᱷᱟ ᱟᱹᱰᱤ ᱱᱟᱯᱟᱹᱭ ᱠᱟᱛᱟ ᱢᱟᱱᱮ ᱞᱟᱦᱟ᱾ ᱛᱮ ᱠᱷᱚᱱ ᱫᱚ ᱢᱟᱱᱮ ᱱᱮᱛᱟᱨ ᱫᱚ ᱠᱟᱹᱴᱤᱡ ᱚᱞᱠᱚ ᱵᱷᱮᱜᱟᱨ᱾ ᱛᱮᱜᱮ ᱠᱟᱹᱴᱤᱡ ᱦᱩᱭᱩᱜ ᱠᱟᱱᱟ ᱵᱟᱝ ᱞᱟᱦᱟ ᱛᱮᱱᱟᱜ ᱮᱱᱮᱡ ᱥᱮᱨᱮᱧ ᱟᱨ ᱱᱮᱛᱟᱨᱟᱜ ᱮᱱᱮᱡ ᱥᱮᱨᱮᱧ᱾ ᱥᱟᱶᱱ ᱛᱮ
ᱠᱤ ᱚᱱᱟ ᱢᱟ ᱡᱚᱛᱷᱟᱛ ᱠᱟᱛᱷᱟ ᱜᱮᱢ ᱢᱮᱱ ᱠᱟᱜᱼᱟ᱾ ᱞᱟᱦᱟ ᱛᱮᱱᱟᱜ ᱮᱱᱮᱡ ᱥᱮᱨᱮᱧ ᱱᱮᱛᱟᱨᱟᱜ ᱮᱱᱮᱡ ᱥᱮᱨᱮᱧ ᱟᱹᱰᱤ ᱟᱞᱟᱫᱟ ᱜᱮᱭᱟ ᱠᱚ ᱞᱟᱦᱟ ᱛᱮᱱᱟᱜ ᱮᱱᱮᱡ ᱥᱮᱨᱮᱧ ᱡᱟᱦᱟᱸ ᱠᱚ ᱦᱟᱯᱲᱟᱢ ᱠᱚᱠᱚ ᱞᱟᱹᱭ ᱥᱮᱲᱟ ᱦᱚᱴᱚ ᱠᱟᱜ ᱵᱚᱱᱟ ᱥᱮ᱾ ᱟᱵᱳᱭᱟᱜ ᱨᱩ ᱡᱚᱱᱛᱨᱚ ᱠᱚ ᱥᱟᱯᱟᱵ ᱠᱚ ᱡᱟᱦᱟᱸ ᱢᱮᱱᱟᱜ ᱛᱟᱵᱚᱱᱟ ᱚᱱᱟ ᱠᱚ ᱵᱟᱹᱜᱤ ᱠᱟᱛᱮᱫ ᱦᱟᱱᱮ᱾ ᱰᱤᱪᱮ ᱞᱟᱝᱲᱮ ᱥᱮᱫ ᱟᱭᱩ ᱠᱚ ᱮᱠᱪᱩᱭᱮᱞᱤ ᱵᱟᱝ᱾ ᱚᱱᱟ ᱫᱚ ᱵᱟᱝ ᱴᱷᱤᱠᱟ ᱜᱚᱝᱠᱮ, ᱚᱱᱠᱟ ᱤᱧᱤᱧ ᱢᱚᱱᱮᱭᱟ ᱾ ᱟᱫᱚ ᱟᱢ ᱜᱮ ᱰᱤᱡᱮ ᱞᱟ ᱮᱱᱮᱡ ᱟᱵᱚ ᱥᱟᱶᱛᱟ ᱨᱮᱜᱮ ᱛᱤᱱᱟᱹᱜ ᱴᱟ ᱴᱷᱤᱠᱚᱜ ᱠᱟᱱᱟ ᱥᱮ ᱵᱟᱝ ᱴᱷᱤᱠ᱾ ᱚᱱᱟ ᱜᱚᱝᱠᱮ ᱠᱟᱹᱴᱤᱡ ᱵᱷᱟᱹᱜᱤ ᱠᱚᱜᱼᱟ ᱾
ᱦᱳᱭ ᱜᱚᱝᱠᱮ, ᱱᱟᱯᱟᱭ ᱠᱩᱠᱞᱤ ᱱᱚᱣᱟ ᱫᱚ ᱴᱷᱤᱠ ᱫᱚ ᱵᱟᱝ ᱴᱷᱤᱠᱚᱜ ᱠᱟᱱᱟ ᱾ ᱛᱚ ᱱᱤᱛᱚᱜ ᱟᱨᱚ᱾ ᱯᱨᱟᱭ ᱜᱮ ᱧᱮᱞᱚᱜ ᱠᱟᱱᱟ ᱵᱟᱯᱞᱟ ᱚᱲᱟᱜ ᱠᱚᱨᱮ ᱦᱚᱸ ᱴᱟᱢᱟᱠ ᱛᱩᱢᱫᱟᱜ ᱛᱮᱫᱚ ᱵᱟᱠᱚ ᱮᱱᱮᱡ ᱛᱟᱵᱚᱱᱟ ᱡᱚᱛᱚ ᱰᱤᱡᱮ᱾ ᱛᱮᱜᱮ ᱠᱚ ᱮᱱᱮᱡᱮᱫ ᱛᱟᱵᱚᱱᱟ ᱟᱥᱛᱮ ᱟᱥᱛᱮ ᱟᱵᱚᱣᱟᱜ ᱡᱟᱦᱟᱸ ᱠᱟᱞᱪᱟᱨ ᱠᱚ ᱡᱚᱛᱚ ᱠᱚ ᱦᱤᱲᱤᱧ᱾ ᱛᱟᱵᱚᱱᱟ ᱚᱱᱟ ᱦᱤᱥᱟᱹᱵ ᱛᱮ ᱱᱤᱛᱚᱜ ᱨᱩ ᱠᱚᱦᱚᱸ ᱵᱟᱠᱚ ᱥᱮᱬᱟᱭᱮᱫᱟ, ᱥᱮᱨᱮᱧ ᱠᱚᱦᱚᱸ ᱵᱟᱠᱚ᱾ ᱵᱟᱲᱟᱭᱮᱫᱟ ᱾ ᱛᱚ ᱱᱚᱣᱟ ᱫᱚ ᱟᱵᱚᱣᱟᱜ ᱥᱟᱶᱛᱟ ᱥᱚᱢᱟᱡᱽ ᱯᱨᱟᱭ ᱵᱟᱹᱲᱤᱡᱚᱜ ᱠᱟᱱ ᱛᱟᱵᱚᱱ ᱜᱮᱭᱟ ᱾
ᱦᱮᱸ ᱜᱚᱝᱠᱮ, ᱱᱚᱣᱟ ᱫᱚ ᱟᱹᱰᱤ ᱡᱚᱛᱷᱟᱛ ᱠᱟᱛᱷᱟ ᱢᱮᱱ ᱠᱟᱜ ᱜᱮᱭᱟ, ᱟᱵᱚᱣᱟᱜ ᱟᱹᱨᱤ᱾ ᱡᱟᱹᱨᱤ ᱨᱮ ᱚᱱᱟ ᱠᱚᱨᱮ ᱟᱵᱚᱣᱟᱜ ᱛᱩᱢᱫᱟᱜ ᱴᱟᱢᱟᱠ ᱛᱮ ᱵᱟᱝᱵᱚᱱ ᱮᱱᱮᱡ ᱠᱟᱱᱟ, ᱰᱤᱡᱮ ᱞᱟᱜᱽᱬᱮ ᱵᱚᱱ ᱟᱯᱱᱟᱨ ᱮᱫᱟ ᱾ ᱱᱤᱡᱮᱨᱟᱜ ᱱᱤᱡᱮᱨᱟᱜ ᱥᱟᱯᱟᱯ ᱥᱮ᱾ ᱢᱮᱱ ᱜᱟᱱᱚᱜᱼᱟ ᱱᱤᱡᱮᱨᱟᱜ ᱩᱯᱨᱩᱢ ᱠᱚᱵᱚᱱ ᱟᱜ ᱱᱚᱝᱠᱟ ᱠᱟᱛᱮ ᱫᱚᱵᱚᱱ᱾
ᱦᱩᱸ ᱦᱩᱸ, ᱜᱚᱝᱠᱮ ᱱᱚᱣᱟ᱾ ᱛᱚ ᱚᱱᱟ ᱜᱮᱛᱚ ᱢᱟᱨᱟᱝ ᱵᱷᱩᱞ ᱵᱚᱱ ᱠᱟᱹᱢᱤᱭᱮᱫᱟ, ᱵᱟᱠᱷᱟᱱ ᱛᱚ ᱟᱵᱚᱣᱟᱜ᱾ ᱥᱚᱢᱟᱡ ᱟᱵᱚ ᱛᱮᱜᱮ ᱱᱤᱡᱮ ᱛᱮᱜᱮᱵᱚᱱ ᱦᱤᱨᱠᱟᱹᱣ ᱟᱛᱟᱵᱚᱱ ᱠᱟᱱᱟ, ᱢᱟᱱᱟ ᱥᱚᱛ᱾ ᱛᱚ ᱤᱛᱩᱷᱟᱹᱱ ᱡᱟᱭᱜᱟ ᱨᱮ ᱧᱮᱞᱚᱜ ᱠᱟᱱᱟ, ᱵᱟᱝᱢᱟ ᱵᱟᱠᱚ ᱢᱟᱱᱟᱣ ᱵᱟᱛᱟᱣ᱾ ᱡᱮᱢᱚᱱ ᱦᱩᱞ ᱢᱟᱦᱟ ᱠᱚᱨᱮ ᱜᱮ ᱯᱨᱟᱭ ᱡᱟᱭᱜᱟ ᱨᱮ ᱧᱮᱞ ᱦᱩᱭ ᱞᱮᱱᱟ ᱡᱮ ᱚᱛᱷᱚ ᱪᱚ᱾ ᱮᱞᱟᱣᱩᱱᱥ ᱞᱮᱫᱟ ᱠᱚ ᱵᱟᱝᱢᱟ ᱡᱮ ᱯᱟᱛᱟ ᱠᱚ ᱥᱮ ᱠᱳᱱᱳ ᱚᱨᱮᱠᱮᱥ᱾ ᱴᱟᱨ ᱯᱨᱳᱜᱨᱟᱢ ᱠᱚ ᱵᱟᱝ ᱦᱩᱭᱩᱜ ᱢᱟ, ᱚᱱᱟ ᱚᱛᱷᱚᱪᱚ ᱚᱱᱟ ᱠᱚᱨᱮ ᱡᱟᱭᱜᱟ ᱧᱮᱞ ᱠᱤᱪᱷᱩ ᱠᱤᱪᱷᱩ ᱡᱟᱭᱜᱟ ᱨᱮ ᱧᱮᱞ ᱦᱩᱭᱱᱟ ᱚᱨ ᱥᱴᱟᱨ ᱠᱚ ᱦᱩᱭᱩᱜ ᱠᱟᱱᱟ, ᱪᱷᱟᱯᱨᱤ ᱠᱚᱦᱚᱸ ᱫᱚᱢᱮ ᱠᱚ ᱮᱱᱮᱡ ᱫᱟ, ᱦᱩᱞ ᱢᱟᱦᱟ ᱞᱮᱠᱟᱱ ᱫᱤᱱ ᱨᱮ ᱾
ᱦᱮᱸ ᱜᱚᱝᱠᱮ, ᱚᱱᱟ ᱠᱚᱫᱚ ᱦᱩᱞ ᱢᱟᱦᱟ ᱚᱱᱟ ᱠᱟᱛᱷᱟ ᱡᱟᱦᱟᱸᱢ ᱢᱮᱱ ᱠᱮᱫᱟ᱾ ᱚᱱᱟ ᱫᱚ ᱦᱩᱞ ᱢᱟᱦᱟ ᱫᱤᱱ ᱨᱮᱫᱚ ᱯᱨᱳᱜᱨᱟᱢ ᱫᱚ ᱚᱱᱠᱟ ᱪᱟᱹᱯᱨᱤ ᱮᱱᱮᱡ ᱥᱮ ᱯᱨᱳᱜᱨᱟᱢ ᱫᱚᱦᱚ ᱫᱚ᱾ ᱵᱟᱝ ᱴᱷᱤᱠᱟ ᱠᱟᱨᱚᱱ ᱟᱵᱚᱨ ᱨᱮᱱ ᱦᱩᱞᱜᱟᱹᱨᱤᱭᱟᱹ ᱡᱤᱭᱤ ᱠᱤᱱ ᱟᱞᱟᱭ ᱞᱮᱫᱟ ᱟᱨ ᱚᱱᱠᱟᱱ ᱫᱤᱱ ᱨᱮ ᱡᱩᱫᱤ ᱟᱵᱚ ᱢᱤᱫᱴᱟᱝ ᱯᱨᱳᱜᱨᱟᱢ ᱥᱮ ᱥᱮᱨᱮᱧ ᱰᱤᱡᱮ ᱞᱟᱜᱽᱬᱮ ᱵᱚᱱ ᱫᱚᱦᱚᱭᱟ ᱚᱱᱟ ᱫᱚ ᱵᱟᱝ ᱴᱷᱤᱠᱚᱜ, ᱴᱷᱤᱠᱚᱜ ᱠᱟᱱᱟ᱾
ᱦᱩᱸ ᱦᱩᱸ, ᱱᱟᱯᱟᱭ ᱱᱟᱯᱟᱭ ᱠᱟᱛᱷᱟ ᱜᱚᱝᱠᱮ᱾ ᱛᱚ ᱚᱱᱟᱛᱮ ᱞᱟᱹᱭ ᱵᱟᱲᱟ ᱢᱟ ᱦᱩᱭ ᱵᱟᱲᱟ ᱞᱮᱱ ᱜᱮᱭᱟ, ᱛᱚ ᱚᱛᱷᱚᱪᱚ ᱚᱱᱟ ᱠᱚ ᱡᱤᱱᱤᱥ ᱵᱟᱠᱚ ᱟᱸᱡᱚᱢ ᱠᱟᱫᱟ ᱥᱮ ᱚᱱᱟ ᱠᱚ ᱡᱤᱱᱤᱥ ᱵᱟᱠᱚ ᱥᱟᱵ ᱨᱟᱠᱟᱵ ᱟᱠᱟᱫᱟ ᱡᱟᱦᱟᱸ ᱨᱮᱜᱮ ᱯᱨᱳᱜᱨᱟᱢ ᱧᱮᱞ ᱦᱩᱭ ᱟᱠᱟᱱᱟ, ᱚᱸᱰᱮᱜᱮ ᱪᱷᱟᱹᱯ ᱠᱩᱲᱤ ᱠᱚᱠᱚ ᱮᱱᱮᱡ ᱵᱟᱲᱟ ᱠᱟᱫᱟ᱾ ᱯᱨᱟᱭ ᱡᱟᱭᱜᱟ ᱨᱮᱜᱮ ᱱᱚᱣᱟ ᱜᱷᱚᱴᱚᱱᱟ ᱜᱷᱚᱴᱟᱣ ᱠᱟᱱᱟ᱾ ᱛᱚ ᱚᱱᱟ ᱦᱟᱯᱮᱱ ᱫᱤᱱ ᱨᱮ ᱪᱮᱫ ᱪᱤᱠᱟᱹᱭ ᱦᱩᱭᱩᱜ-ᱟ? ᱚᱱᱟ ᱜᱮ ᱞᱟᱹᱭ ᱵᱟᱝ-ᱟ ᱡᱩᱫᱤ ᱟᱢ ᱦᱚᱸ ᱡᱤᱫᱤᱢ ᱵᱟᱲᱟᱭ ᱠᱷᱟᱡ ᱢᱟ ᱛᱟᱦᱚᱞᱮ ᱠᱟᱹᱴᱤᱡ ᱞᱟᱹᱭ ᱪᱟᱞᱟᱝ ᱢᱮ᱾
ᱦᱮᱸ ᱦᱮᱸ ᱜᱚᱝᱠᱮ, ᱚᱱᱟ ᱢᱟ ᱴᱷᱤᱠ ᱠᱟᱛᱷᱟ ᱜᱮᱢ ᱩᱭᱦᱟᱹᱨ ᱧᱟᱢ ᱠᱟᱫᱟ᱾ ᱡᱟᱦᱟᱸ ᱱᱤᱛᱚᱜ ᱦᱟᱞᱚᱛ ᱟᱵᱚᱨᱮᱱ ᱡᱟᱦᱟᱸ ᱵᱟᱹᱵᱩ ᱛᱟᱠᱚ ᱢᱮᱱᱟᱜ ᱠᱚᱣᱟ᱾ ᱰᱤᱡᱮ ᱞᱟᱜᱽᱲᱮ ᱥᱮᱫ ᱠᱚ ᱢᱚᱦᱰᱟᱜ ᱠᱟᱱᱟ, ᱟᱵᱚᱣᱟᱜ ᱡᱟᱦᱟᱸ ᱛᱩᱢᱫᱟᱜ ᱴᱟᱢᱟᱠ ᱛᱮᱫᱚ ᱵᱟᱝ ᱥᱮ ᱵᱟᱝ ᱠᱚ ᱨᱟᱹᱥᱠᱟᱹᱭᱟ ᱟᱫᱚ ᱜᱚᱝᱠᱮ ᱟᱵᱚ ᱫᱚ ᱱᱚᱣᱟ ᱠᱟᱱᱟ ᱡᱩ ᱥᱟᱹᱨᱤᱜᱮ ᱡᱩᱫᱤ ᱰᱤᱡᱮ ᱞᱟᱜᱽᱲᱮ ᱥᱮᱫ ᱵᱚᱱ ᱢᱚᱦᱰᱟᱜ-ᱟ ᱟᱵᱚᱣᱟᱜ ᱟᱹᱨᱤᱪᱟᱹᱞᱤ ᱵᱳ ᱛᱟᱵᱚᱱᱟ ᱟᱵᱚ ᱫᱚ ᱢᱤᱫᱴᱟᱝ ᱩᱯᱨᱩᱢ ᱜᱮᱵᱩᱱ ᱟᱫᱮᱫ ᱛᱟᱵᱚᱱᱟ᱾ ᱟᱫᱚ ᱟᱨᱦᱚᱸ ᱵᱟᱝ ᱛᱟᱦᱮᱱ ᱛᱟᱵᱚᱱᱟ, ᱡᱮ ᱪᱮᱫ ᱢᱮᱱ ᱠᱟᱛᱮ ᱵᱚᱱ ᱩᱯᱨᱩᱢᱚᱜ-ᱟ᱾ ᱟᱵᱚ ᱟᱵᱚ ᱢᱚᱛᱚ ᱱᱤᱡᱮᱨᱟᱜ ᱜᱮᱛᱚ ᱵᱚᱱ ᱱᱤᱛᱚᱜ ᱱᱤᱡᱮᱨᱟᱜ ᱢᱟᱛᱚ ᱮᱱᱮᱡ ᱥᱮᱨᱮᱧ ᱢᱟ ᱵᱟᱵᱚᱱ ᱥᱮᱬᱟᱭ ᱫᱟ ᱜᱤᱫᱽᱨᱟᱹ ᱠᱚ ᱥᱮ ᱵᱟᱝᱠᱚ ᱥᱮᱬᱟᱭᱮᱫ ᱛᱟᱵᱚᱱᱟ ᱮᱱᱮᱡ ᱥᱮᱨᱮᱧ᱾ ᱛᱟᱞᱦᱮ ᱩᱱᱠᱩᱫ ᱥᱮᱨᱮᱧᱟ ᱟᱵᱚᱞᱟᱜ ᱛᱩᱢᱫᱟᱜ ᱴᱟᱢᱟᱠ ᱛᱮ᱾ ᱡᱮᱦᱮ ᱛᱩ ᱩᱱᱠᱩ ᱫᱚ ᱵᱟᱝ ᱠᱚ ᱵᱟᱲᱟᱭᱟ ᱩᱱᱠᱩ ᱫᱚ ᱛᱟᱦᱮᱞᱮ ᱰᱤᱡᱮ ᱞᱟᱝᱲᱮ ᱥᱮ ᱱᱚᱝᱠᱟ ᱠᱟᱛᱮᱜ ᱫᱚ ᱟᱵᱚᱣᱟᱜ ᱫᱚ ᱵᱚᱱ ᱢᱟᱞᱚᱴ ᱪᱟᱵᱟᱜ-ᱟ ᱚᱱᱟ ᱫᱚ ᱢᱩᱪᱟᱹᱫ ᱨᱮ ᱥᱟᱨᱤ ᱜᱮ ᱟᱵᱚᱣᱟᱜ ᱫᱚ ᱱᱚᱝᱠᱟ ᱠᱟᱛᱮ ᱢᱟᱞᱚᱴᱚᱜ ᱠᱟᱱ ᱛᱟᱵᱚᱱᱟ ᱱᱚᱝᱠᱟ ᱤᱭᱟᱹ ᱠᱟᱛᱮ ᱜᱮ
ᱦᱳᱭ ᱜᱚᱝᱠᱮ ᱟᱹᱰᱤ ᱱᱟᱯᱟᱭ ᱠᱟᱛᱷᱟᱢ ᱞᱟᱹᱭ ᱠᱮᱫᱟ᱾ ᱛᱚ ᱱᱚᱣᱟ ᱠᱚ ᱤᱫᱤ ᱠᱟᱛᱮ ᱯᱨᱟᱭ ᱨᱤᱥᱟᱨᱪ ᱪᱟᱞᱟᱜ ᱠᱟᱱᱟ ᱟᱫᱚ ᱫᱤᱠᱷᱤ ᱛᱤᱱᱟᱹᱜ ᱡᱷᱟᱹᱞᱮᱫ ᱛᱟᱵᱚᱱᱟᱠᱚ ᱟᱵᱚᱨᱮᱱ ᱢᱟᱨᱟᱝ ᱵᱚᱦᱚᱜ ᱠᱚᱜᱮ᱾
ᱯᱨᱟᱭ ᱡᱟᱭᱜᱟ ᱨᱮ ᱞᱟᱹᱭ ᱥᱚᱛᱛᱚ ᱵᱟᱠᱚ ᱟᱸᱡᱚᱢ ᱞᱮᱫᱟ ᱥᱮ ᱛᱚ ᱚᱱᱟ ᱠᱚ ᱱᱤᱭᱟᱹ ᱫᱚᱢᱮ ᱠᱩᱠᱞᱤ ᱪᱟᱞᱟᱜ ᱠᱟᱱᱟ ᱥᱮ ᱫᱚᱢᱮ ᱠᱚᱱᱴᱨᱳᱵᱷᱟᱨᱥᱤ ᱪᱟᱞᱟᱜ ᱠᱟᱱᱟ ᱤᱭᱩᱴᱩᱵ ᱠᱚᱨᱮ᱾ ᱛᱚ ᱫᱮᱠᱷᱤ ᱛᱤᱱᱟᱹᱜ ᱡᱷᱟᱹᱞ ᱫᱟᱠᱚ ᱦᱟᱸᱜ ᱛᱟᱞᱚᱦᱮ ᱜᱚᱝᱠᱮ ᱟᱯᱮ ᱥᱮᱫ ᱫᱚ ᱥᱟᱠᱨᱟᱛ ᱵᱟᱲᱟᱜ ᱜᱮᱭᱟ ᱠᱚᱥᱮ ᱵᱟᱝ?
ᱟᱞᱮ ᱥᱮᱫ ᱥᱟᱠᱨᱟᱛ ᱢᱟᱱᱟᱣ ᱜᱮᱭᱟᱞᱮ ᱟᱹᱰᱤ ᱡᱟᱠ ᱡᱚᱢᱚᱠ ᱧᱚᱜ ᱟᱛᱮᱫ ᱜᱮ ᱜᱚᱝᱠᱮ ᱟᱯᱮ ᱪᱮᱫᱞᱮᱠᱟ ᱯᱮ ᱢᱟᱱᱟᱣᱟ ᱥᱮ ᱵᱟᱝ
ᱦᱩᱸ ᱜᱚᱝᱠᱮ ᱟᱞᱮ ᱥᱮᱫ ᱦᱚᱸ ᱥᱟᱠᱨᱟᱛ ᱫᱚ ᱢᱟᱱᱟᱣ ᱜᱮᱭᱟ ᱥᱟᱠᱨᱟᱛ ᱨᱮᱜᱮ ᱛᱚ ᱟᱵᱚᱣᱟᱜ ᱫᱚ ᱡᱚᱢ ᱧᱩ ᱱᱤᱭ ᱫᱚ ᱩᱱ ᱫᱚ ᱯᱤᱴᱷᱟᱹ ᱠᱚᱦᱚᱸ ᱱᱟᱱᱟ ᱦᱩᱱᱟᱹᱨ ᱯᱤᱴᱷᱟᱹ ᱵᱟᱲᱟᱭᱟᱞᱮ ᱛᱟᱯᱚᱨᱮ ᱥᱮᱭ ᱵᱷᱳᱨ ᱨᱮ ᱪᱟᱞᱟ ᱠᱟᱛᱮ ᱠᱩᱢᱵᱟᱹ ᱡᱩᱨᱩᱜ ᱡᱟᱦᱟᱸᱴᱟᱜ ᱠᱚ ᱞᱟᱹᱭ ᱟ ᱚᱱᱟ ᱪᱟᱞᱟ ᱟᱛᱮᱫ ᱚᱸᱰᱮ ᱠᱷᱚᱱ ᱰᱟᱹᱵᱽᱨᱟᱹ ᱦᱮᱡ ᱠᱟᱛᱮᱫ ᱚᱲᱟᱜ ᱠᱚᱨᱮ ᱯᱤᱴᱷᱟᱹ ᱵᱟᱲᱟ ᱟᱛᱮᱫ, ᱟᱨᱚ ᱵᱟᱵᱟ ᱛᱟᱠᱚ ᱫᱚ ᱡᱟᱭᱦᱳᱠ ᱼᱼ ᱩᱸ ᱡᱟᱦᱟᱸᱭ ᱠᱚ ᱵᱚᱸᱜᱟ ᱛᱟᱞᱟ ᱠᱚ ᱩᱱᱠᱩ ᱠᱷᱚᱱ ᱟᱠᱚᱨᱮᱱ ᱵᱟᱵᱟ ᱛᱟᱠᱚ ᱩᱱᱠᱩ ᱧᱩᱛᱩᱢᱼᱼ ᱛᱮ ᱡᱟᱣᱜᱮ ᱦᱟᱺᱰᱤ ᱠᱚᱠᱚ ᱪᱚᱰᱚᱨ ᱵᱟᱲᱟᱭᱮᱫ ᱛᱟᱵᱚᱱᱟ ᱾ ᱛᱚ ᱜᱚᱝᱠᱮ ᱟᱯᱮ ᱥᱮᱫ ᱫᱚ ᱥᱟᱠᱨᱟᱛ ᱨᱮᱱᱟᱜ ᱱᱤᱭᱚᱢ ᱠᱚᱫᱚ ᱪᱮᱜ ᱞᱮᱠᱟ?
ᱦᱟᱱᱮ ᱜᱚᱝ ᱠᱮ ᱢᱮᱱ ᱚᱱᱠᱟ ᱜᱮᱭᱟ ᱾ ᱥᱟᱠᱨᱟᱛ ᱨᱮᱫᱚ, ᱠᱟᱛᱷᱟ ᱨᱮᱠᱚ ᱢᱮᱱᱟ ᱡᱮ ᱥᱟᱠᱨᱟᱛ ᱫᱚ ᱼᱼ
ᱜᱩᱡᱩᱜ ᱵᱟᱧᱪᱟᱣᱼᱼ ᱚᱱᱟ ᱠᱷᱟᱛᱤᱨ ᱫᱚᱢᱮ, ᱚᱱᱟ ᱠᱷᱟᱥᱤ ᱡᱤᱞ ᱠᱚ ᱯᱤᱴᱷᱟᱹ ᱠᱚᱼᱼ ᱛᱟᱨᱯᱚᱨᱮ ᱚᱱᱟ ᱵᱷᱳᱨ ᱛᱮ ᱛᱳᱯᱳ ᱠᱟᱛᱮᱜ ᱦᱟᱱᱮ ᱵᱩᱲᱦᱤ ᱠᱩᱢᱵᱟᱹ ᱵᱚᱱ ᱟᱛᱟᱨᱟ ᱾ ᱱᱚᱝᱠᱟ ᱜᱮ ᱟᱞᱮ ᱥᱮᱫ ᱦᱚᱸ ᱥᱟᱠᱨᱟᱛ ᱫᱚᱞᱮ ᱢᱟᱱᱟᱣ ᱜᱮᱭᱟ ᱾
ᱥᱮᱸᱫᱽᱨᱟ ᱠᱤᱪᱷᱩ ᱞᱮ, ᱥᱮᱸᱫᱽᱨᱟ ᱠᱚ ᱪᱟᱞᱟᱜ ᱜᱮᱭᱟ ᱥᱮᱸᱫᱽᱨᱟ ᱞᱮ ᱪᱟᱞᱟᱜ ᱜᱮᱭᱟ ᱾
ᱟᱪᱪᱷᱟ ᱜᱚᱝᱠᱮ ᱟᱹᱰᱤ ᱱᱟᱯᱟᱭ ᱠᱟᱛᱷᱟ ᱟᱪᱪᱷᱟ ᱜᱚᱝᱼᱼ ᱟ ᱥᱮᱸᱫᱽᱨᱟ ᱡᱟᱦᱟᱸ ᱯᱮ ᱪᱟᱞᱟᱜᱼᱟ, ᱚᱱᱟ ᱦᱚᱸ ᱛᱤᱱ ᱡᱟᱭᱜᱟ ᱨᱮ ᱛᱤᱱ ᱨᱚᱠᱚᱢ ᱱᱤᱭᱚᱢ ᱢᱮᱱᱟᱜᱼᱟ, ᱡᱮᱢᱚᱱ ᱟᱞᱮ ᱼᱼ ᱟᱞᱮ ᱥᱮᱫ ᱫᱚ ᱥᱮᱸᱫᱽᱨᱟ ᱞᱮ ᱪᱟᱞᱟ ᱞᱮᱱᱠᱷᱟᱡ ᱚᱱᱟ ᱥᱮᱸᱫᱽᱨᱟ ᱟᱜᱩ ᱠᱟᱛᱮᱜᱼᱼ ᱦᱳᱭ ᱢᱟᱺᱡᱷᱤᱻ ᱭᱟᱜ ᱟᱠᱷᱲᱟ ᱨᱮ ᱥᱮ ᱢᱟᱺᱡᱷᱤ ᱭᱟᱜ ᱨᱟᱪᱟᱨᱮ ᱚᱸᱰᱮ ᱟᱜᱼᱼ ᱛᱮᱫ, ᱩᱱᱤ ᱞᱟᱦᱟᱭ ᱫᱮᱵᱟ ᱥᱮᱵᱟᱭᱟᱭ ᱛᱟᱯᱚᱨᱮ ᱼᱼ ᱵᱟᱫᱽ ᱵᱟᱠᱤ ᱡᱟᱦᱟᱸ ᱛᱤᱱᱟᱹᱜ ᱥᱮᱸᱫᱽᱨᱟ ᱠᱚ ᱪᱟᱞᱟᱜᱼᱟ, ᱩᱱᱠᱩ ᱥᱤᱠᱟᱹᱨᱤᱭᱟᱹ ᱦᱚᱲ ᱠᱚ ᱼᱼ ᱴᱷᱮᱱᱮ ᱦᱟᱹᱴᱤᱧ ᱵᱟᱲᱟᱣᱟᱫ ᱠᱚᱜᱮ, ᱟᱯᱮ ᱥᱮᱫ ᱦᱚᱸ ᱱᱚᱝᱠᱟ ᱜᱮ ᱥᱮ ᱠᱟᱹᱴᱤᱡ ᱟᱞᱟᱫᱟ ᱧᱚᱜ ᱜᱮᱭᱟ ᱟᱜᱩ ᱠᱮᱫ ᱠᱚᱣᱟ ᱯᱮ ᱼᱼ ᱵᱟᱝ ᱢᱟ ᱥᱮ ᱟᱯᱮ ᱜᱮᱯᱮ, ᱡᱚᱛᱚ ᱠᱤᱪᱷᱩᱜᱼᱟ?
ᱥᱮᱸᱫᱽᱨᱟ ᱠᱚ ᱪᱟᱞᱟᱜᱼᱟ, ᱚᱫᱚ ᱡᱷᱚᱛᱚ ᱵᱚᱸᱜᱟ ᱵᱩᱨᱩ ᱠᱟᱛᱮ ᱜᱮᱛᱚ ᱾ ᱡᱟᱦᱟᱸᱭ ᱠᱚ ᱵᱟᱠᱟ ᱪᱟᱞᱟᱜ, ᱦᱚᱭᱛᱚ ᱟᱫᱚᱼᱼ ᱟᱠᱚ ᱜᱮ ᱠᱤᱪᱷᱩ ᱚᱱᱟ ᱠᱚᱨᱮ ᱠᱚ ᱪᱷᱩᱴᱟᱹ ᱵᱟᱲᱟ ᱠᱟᱢᱤ ᱨᱮ ᱛᱟᱯᱚᱨᱮ
ᱢᱟᱺᱡᱷᱤ ᱫᱚᱭ ᱮᱢᱟᱭᱟ ᱟᱨᱠᱤ ᱦᱮᱡᱤᱭᱟᱹ ᱡ ᱡᱮ ᱚᱱᱠᱟ ᱦ ᱢᱮᱥᱡᱽ ᱫᱚ
ᱟᱪᱪᱷᱟ, ᱱᱟᱯᱟᱭ ᱜᱮ ᱜᱚᱝᱠᱮ ᱾ ᱛᱟᱦᱞᱮ ᱜᱚᱝᱠᱮ ᱟᱯᱮ ᱥᱮᱫ ᱫᱚ ᱥᱮᱸᱫᱽᱨᱟ ᱠᱚ ᱪᱟᱞᱟᱣ ᱞᱮᱱᱠᱷᱟᱡ ᱡᱤᱵᱽᱡᱤᱭᱟᱹᱞᱤ ᱠᱚᱼᱼ ᱪᱤᱞᱤ ᱠᱚᱯᱮ ᱜᱚᱡ ᱟᱹᱜᱩ ᱠᱚᱜᱮᱭᱟ, ᱡᱚᱛᱚ ᱨᱚᱠᱚᱢ ᱜᱮ ᱥᱮᱼᱼ ᱳᱭ ᱡᱟ ᱟᱯᱮᱭᱟᱜ, ᱫᱤᱥᱚᱢ ᱨᱮᱠᱚ ᱛᱟᱸᱦᱮᱱᱟ ᱩᱱᱠᱩ ᱠᱚᱜᱮ ᱾
ᱟᱫᱚ ᱚᱛᱱᱟ ᱤᱭᱟᱹ ᱛᱚ ᱟᱫᱚ ᱮᱴᱟᱜ ᱡᱤᱵᱽᱡᱤᱭᱟᱹᱞᱤ ᱢᱟᱛᱚ ᱟᱞᱮ ᱥᱮᱫ ᱚᱱᱠᱟ ᱵᱟᱹᱱᱩᱜ ᱠᱚᱣᱟ ᱥᱮ ᱾ ᱥᱮᱸᱫᱽᱨᱟ ᱞᱮ ᱪᱟᱞᱟᱜ ᱨᱮᱦᱚᱸᱼᱼ ᱮᱢᱟᱱ ᱩᱱᱠᱩ ᱠᱩᱞᱟᱹᱭ, ᱨᱩᱸᱰᱟᱹ ᱠᱚ ᱮᱢᱟᱱ ᱠᱚᱠᱚ ᱚᱱᱠᱟᱱ ᱡᱤᱵᱽᱼᱡᱤᱭᱟᱹᱞᱤ ᱠᱚ ᱧᱟᱢᱚᱜᱼᱟ ᱾ ᱚᱱᱠᱟᱱ ᱪᱮᱫ ᱦᱤᱥᱟᱹᱵᱽ ᱛᱮᱜᱮ ᱟᱨᱠᱤ ᱥᱚᱦᱨᱟᱭ ᱨᱮ ᱧᱟᱢ ᱠᱟᱛᱮᱫ ᱜᱚᱡ ᱠᱟᱛᱮᱫ ᱩᱱᱠᱩ ᱠᱚᱜᱮ ᱞᱮ ᱟᱹᱜᱩ ᱠᱚᱣᱟ ᱾ ᱟ ᱟᱪᱪᱷᱟ ᱜᱚᱝᱠᱮ ᱟᱯᱮ ᱥᱮᱫ ᱫᱚ ᱪᱤᱞᱤ ᱡᱤᱵᱽ ᱡᱤᱭᱟᱹᱞᱤ ᱠᱚᱠᱚ ᱧᱮᱞ ᱧᱟᱢᱚᱜᱼᱟ?
ᱟᱞᱮ ᱥᱮᱫ ᱵᱮᱥᱤᱨ ᱵᱷᱟᱜᱽ ᱫᱚ ᱠᱩᱞᱟᱹᱭᱼᱼ ᱩᱱᱠᱩᱜᱮ ᱠᱚ ᱧᱟᱢᱚᱜᱼᱟ, ᱟᱨ ᱚᱠᱟ ᱥᱚᱢᱚᱭ ᱪᱚᱝ ᱥᱩᱠᱨᱤ ᱠᱚᱦᱚᱸ ᱠᱚ ᱦᱤᱡᱩᱜ ᱛᱟᱞᱮ ᱜᱮᱭᱟ ᱾ ᱛᱚᱼᱼ ᱩᱱᱠᱩ ᱫᱚ ᱯᱨᱟᱭ ᱵᱟᱠᱚ ᱜᱟᱱᱚᱜ ᱜᱮᱭᱟ, ᱵᱟᱝᱠᱷᱟᱱ ᱥᱮᱸᱫᱽᱨᱟ ᱚᱱᱟᱼᱼ ᱥᱟᱠᱨᱟᱛ ᱨᱮᱱᱟᱜ ᱥᱮᱸᱫᱽᱨᱟ ᱦᱤᱥᱟᱹᱵᱽ ᱛᱮᱫᱚ ᱠᱩᱞᱟᱹᱭ ᱢᱩᱞᱟᱹᱭ ᱵᱮᱥᱤ ᱞᱮ ᱜᱚᱡ ᱵᱟᱲᱟ ᱠᱚᱜᱮᱭᱟ ᱾
ᱟᱪ, ᱟᱪᱪᱷᱟ ᱜᱚᱝᱠᱮ ᱛᱟᱦᱚᱞᱮ ᱟᱲᱟ ᱢᱟ ᱪᱟᱵᱟ ᱦᱤᱡᱩᱜ ᱼᱼ ᱛᱮᱦᱮᱧ ᱫᱚ ᱱᱚᱝᱠᱟ ᱜᱮᱞᱟᱝ ᱜᱟᱯᱟᱞ ᱢᱟᱨᱟᱣᱟ ᱛᱟᱦᱚᱞᱮ
ᱦᱮᱸ ᱛᱚ ᱛᱟᱦᱠᱮ ᱢᱟ ᱛᱟᱦᱮ ᱴᱷᱤᱠᱟᱹᱱ ᱜᱮᱭᱟ ᱛᱟᱦᱚᱞᱮ ᱜᱚᱢᱠᱮ
ᱦᱮᱸ ᱴᱷᱤᱠᱟᱹᱱ ᱜᱮᱭᱟ ᱜᱚᱢᱠᱮ ᱛᱟᱦᱮ ᱡᱚᱦᱟᱨ ᱜᱮ ᱜᱚᱢᱠᱮ ᱛᱟᱞᱦᱮ ᱦᱮᱸ
ᱦᱮᱸ ᱡᱚᱦᱟᱨ ᱜᱮ ᱡᱚᱦᱟᱨ ᱜᱮ
ᱦᱮᱸ ᱫᱚᱦᱚᱭᱫᱤᱧ ᱛᱟᱦᱮ